ᱟᱸᱡᱚᱢᱚᱜ ᱠᱟᱱᱟ?
ᱦᱳᱸ ᱟᱸᱡᱚᱢᱚᱜ ᱠᱟᱱᱟ ᱟᱸᱡᱚᱢ ᱫᱟᱹᱧ
ᱚᱱᱫᱚ ᱠᱷᱮᱛᱥᱮᱫ ᱨᱮ ᱢᱤᱹᱧᱟ ᱛᱚ ᱟᱫᱚ ᱠᱷᱮᱛ ᱥᱮᱫᱨᱮᱧ ᱫᱩᱲᱩᱵ ᱟᱠᱟᱱᱟ᱾ ᱛᱷᱟᱞᱟ ᱤᱧ ᱵᱚᱲᱚ ᱵᱟᱭ ᱦᱮᱡ ᱮᱱᱟᱭ ᱩᱱᱤ ᱦᱚᱭ ᱧᱮᱞ ᱫᱟᱭ ᱠᱷᱮᱛ ᱠᱚᱭ ᱧᱮᱞ ᱫᱟᱭ ᱟᱫᱚ ᱢᱮᱛᱟᱹᱧ ᱠᱟᱱᱟ ᱱᱟᱥᱮᱱᱟᱜ ᱫᱟᱜ ᱞᱮᱠᱷᱟᱱ ᱜᱮ ᱨᱚᱦᱚᱭ ᱦᱩᱭ ᱠᱚᱜ-ᱟ ᱭᱟ᱾
ᱦᱳᱸ
ᱛᱮᱦᱮᱧ ᱫᱚ ᱫᱟᱜ ᱜᱮᱛᱚᱭ ᱫᱟᱜ ᱮᱫᱟ ᱦᱟᱜ ᱟᱫ ᱦᱤᱡᱩᱜ ᱯᱮ ᱟᱫᱚ ᱧᱮᱞ ᱢᱟ ᱤᱧᱫᱚ ᱩᱱᱫᱚ ᱤᱧᱷᱮᱱ ᱜᱮ ᱦᱤᱡᱩᱜ ᱠᱟᱱᱟᱹᱧ ᱢᱤᱫᱤᱫ ᱫᱚ ᱯᱟᱥᱮᱡ ᱦᱟᱜ ᱨᱚᱲᱚᱟᱥᱮᱱ ᱦᱮᱸ ᱥᱮ ᱵᱟᱝ?
ᱦᱩᱸ
ᱠᱟᱴ ᱦᱚᱫ ᱟᱠᱚ ᱢᱤᱛᱤᱧ ᱠᱟᱱᱟᱭ ᱟᱫᱚ ᱱᱚᱛᱮᱨᱮ ᱠᱷᱮᱛ ᱢᱮᱱᱟᱜ-ᱟ ᱢᱤᱫᱴᱮᱱ ᱠᱷᱮᱛ ᱫᱚ ᱮᱸᱻ ᱯᱮ ᱜᱟᱹᱰᱤ ᱢᱮᱱᱟᱜ-ᱟ ᱜᱩᱨᱤᱡ ᱢᱮᱱᱟᱜ-ᱟ᱾ ᱢᱤᱛᱟᱹᱧ ᱠᱟᱱᱟᱭ ᱛᱮᱞᱟ ᱯᱟᱥᱱᱟᱣ ᱠᱟᱛᱟᱞᱟᱝ ᱢᱮ᱾
ᱟᱪᱪᱷᱟ
ᱴᱷᱤᱠᱭᱟ ᱡᱮ ᱯᱟᱥᱱᱟᱣ
ᱛᱮᱱᱚᱜ ᱥᱮ ᱪᱮᱫ?
ᱦᱮᱸ ᱛᱤᱦᱤᱧ ᱢᱤᱫ ᱜᱷᱟᱲᱤ ᱯᱟᱥᱱᱟᱣ ᱵᱮᱥᱤ ᱫᱚ ᱥᱚᱢᱚᱭ ᱫᱚ ᱵᱟᱝ ᱞᱟᱜᱟᱜ-ᱟ ᱛᱚ ᱵᱟᱨ ᱜᱟᱰᱤ
ᱚ,, ᱥᱟᱵ ᱠᱟᱢ ᱢᱟᱹᱦᱤᱱᱟᱹ ᱞᱚᱜᱚᱱ ᱞᱚᱜᱚᱱ ᱢᱟ ᱥᱟᱵ ᱠᱟᱢ ᱛᱤᱨᱤᱥ ᱢᱟᱺᱴ ᱫᱚ ᱞᱟᱜᱟᱜ ᱜᱮᱭᱟ ᱛᱚ᱾
ᱦᱳᱸ
ᱛᱟᱲᱟ ᱦᱩᱲᱟᱹ ᱠᱟᱛᱮ ᱛᱚ ᱵᱟᱢ ᱯᱟᱥᱱᱟᱣ-ᱟ᱾ ᱜᱩᱨᱤᱜ ᱯᱟᱥᱱᱟᱢ ᱪᱟᱞᱟᱣ ᱵᱟᱲᱟᱣ ᱠᱟᱱᱟ?
ᱪᱮᱫ ᱪᱮᱫ‌‌ ᱯᱟᱥᱮ?
ᱜᱩᱨᱤᱜ ᱯᱟᱥᱱᱟᱢ ᱪᱟᱞᱟᱣ ᱵᱟᱲᱟᱣ ᱠᱟᱱᱟ?
ᱚ ᱦᱮᱸ ᱞᱟᱦᱟᱛᱮ ᱪᱟᱞᱟᱣ ᱵᱟᱲᱟ ᱦᱩᱭ ᱠᱟᱱ ᱜᱮᱭᱟ ᱵᱟᱝ ᱫᱚ᱾
ᱟᱯᱮ ᱴᱷᱮᱠᱟ ᱯᱮ ᱤᱫᱤᱭᱟ ᱥᱮ ᱚᱱᱟ ᱪᱮᱫ ᱛᱮ?
ᱠᱩᱰᱤ ᱠᱩᱰᱤ ᱦᱮᱸ ᱴᱷᱮᱠᱟ ᱠᱩᱰᱤ᱾
ᱟᱯᱮᱥᱮᱫ ᱩᱱᱠᱩ ᱢᱟᱫ ᱨᱮ ᱡᱟᱦᱟᱸᱭ ᱠᱚ ᱵᱮᱱᱟᱣ ᱩᱱᱠᱩ ᱫᱚ ᱢᱮᱱᱟᱜ ᱠᱚᱣᱟ ᱥᱮ ᱵᱟᱝ ᱩᱱᱠᱩ ᱫᱚ?
ᱦᱮᱸ ᱦᱮᱱᱟᱜ ᱠᱟᱜ ᱠᱚ ᱜᱮᱭᱟ ᱫᱚᱢᱮ ᱫᱚᱢᱮ ᱦᱳᱭ ᱪᱮᱫ ᱰᱚᱢ?
ᱵᱟᱝ ᱢᱟ ᱦᱟᱞᱤ ᱠᱚ ᱢᱟᱦᱟᱞᱤ ᱠᱚ ᱢᱮᱛᱟ ᱠᱚᱣᱟ ᱩᱱᱠᱩ ᱫᱚ ᱢᱟᱞᱦᱮ ᱟᱞᱮ ᱫᱚ᱾
ᱟᱞᱮ ᱫᱚ ᱫᱚᱢ ᱞᱮ ᱵᱟᱲᱟᱭᱟ᱾
ᱚ ᱛᱟᱨᱯᱚᱨᱮ ᱰᱚᱢ ᱠᱚ ᱢᱮᱱᱟ ᱮᱠᱫᱚᱢ ᱢᱟᱜ ᱨᱮᱭᱟᱜ ᱠᱟᱹᱢᱤ ᱠᱚ ᱢᱟᱦᱟᱞᱤ ᱠᱚ ᱠᱚ ᱠᱚᱨᱟᱣᱟ᱾ ᱟᱨ ᱰᱚᱢ ᱦᱚᱸ ᱡᱚᱫᱤ ᱠᱚ ᱥᱟᱵ ᱵᱟᱲᱟᱭ ᱤᱭᱟᱹ ᱥᱮᱸᱲᱟ ᱠᱷᱟᱡ ᱫᱚᱠᱚᱼᱼ
ᱟᱪᱪᱷᱟ
ᱛᱟᱦᱚᱞᱮ ᱛᱤᱦᱤᱧ ᱫᱟ ᱪᱮᱫ ᱮᱢ ᱪᱮᱠᱟᱭᱟ ᱥᱟᱨᱟᱫᱤᱱ ᱴᱟᱜ ᱛᱟᱦᱟᱞᱮ? ᱯᱞᱮᱱᱤᱝ ᱠᱟᱹᱢᱤ ᱨᱮᱭᱟᱜ ᱯᱞᱮᱱᱤᱝ ᱪᱮᱫ? ᱵᱞᱩ ᱯᱨᱤᱱ ᱡᱟᱦᱟᱸ ᱠᱚ ᱢᱮᱛᱟᱜ ᱠᱟᱱᱟ᱾
ᱵᱞᱩ ᱯᱨᱤᱱᱴ ᱵᱞᱩ ᱯᱨᱤᱱᱴ ᱟᱹᱰᱤ ᱛᱟᱜᱲᱟ ᱜᱮ ᱰᱤᱠᱥ ᱥᱮᱧ ᱵᱟᱸᱠᱟ ᱦᱚᱪᱟ ᱟᱠᱟᱫᱟ ᱵᱟᱲᱟᱭᱟᱢ? ᱦᱳ ᱚᱱᱮ ᱡᱟᱦᱟᱸ ᱛᱮᱱ ᱮᱠᱥᱤᱰᱮᱱᱴ ᱠᱟᱛᱷᱟᱧ ᱞᱟᱹᱭ ᱠᱮᱫᱟ ᱥᱮ
ᱦᱳᱸ
ᱚᱸᱰᱮ ᱫᱚ ᱰᱤᱠᱥ ᱵᱟᱠᱟ ᱠᱟᱱᱟ ᱛᱚ ᱚᱱᱟᱛᱮ ᱵᱟᱭ ᱫᱟᱹᱲ ᱫᱟ᱾
ᱯᱟᱪᱮ ᱵᱮ ᱮᱠᱥᱤᱰᱮᱱᱴ ᱠᱟᱱᱟᱢ?
ᱦᱮᱸ ᱭᱟ᱾
ᱤᱧ ᱫᱚ ᱵᱟᱢ ᱞᱟᱹᱭ ᱠᱟᱹᱫᱤᱧᱟᱹ ᱛᱚ᱾
ᱞᱟᱹᱭ ᱠᱟᱜ ᱢᱮ ᱰᱟᱝᱜᱟ ᱥᱮᱜ ᱨᱮᱭᱟ ᱚᱸᱰᱮ ᱜᱩᱞᱤ ᱠᱷᱚᱱᱤᱧ ᱩᱰᱩᱝ ᱠᱟᱱᱟ ᱦᱩᱭᱩᱜ-ᱟ ᱯᱮ ᱯᱷᱳᱱ ᱢᱟ
ᱤᱱᱟᱹ
ᱯᱮ ᱫᱤᱱ ᱯᱮ ᱫᱤᱱ ᱜᱟᱱ ᱢᱟᱲᱟᱝ᱾
ᱱᱚᱰᱮ ᱦᱮᱡ ᱠᱟᱛᱮᱱ ᱜᱮ?
ᱦᱮᱸ ᱚᱸᱰᱮ ᱰᱟᱸᱜᱟ ᱥᱮᱫ ᱨᱮᱜᱮ ᱛᱟᱦᱮᱸ ᱪᱟᱞᱟᱣ ᱦᱩᱭᱞᱮᱱ ᱫᱚ ᱵᱟᱭᱤᱠ ᱦᱳᱭ ᱥᱮ
ᱵᱟᱨ ᱦᱚᱲ ᱵᱤᱱ ᱛᱟᱦᱮᱸ ᱠᱟᱱᱟ᱾
ᱤᱧ ᱫᱚ ᱮᱠᱟᱧ ᱛᱟᱦᱮᱸ ᱠᱟᱱᱟ ᱦᱮᱸᱥᱮ ᱦᱟᱱᱠᱤᱱ ᱫᱚ ᱵᱟᱨ ᱦᱚᱲ᱾ ᱠᱤᱱ ᱛᱟᱦᱮᱸ ᱠᱟᱱᱟ ᱤᱧ ᱫᱚ ᱜᱟᱸᱰᱮ ᱛᱮᱠᱤᱱ ᱫᱷᱟᱠᱟ ᱠᱟᱹᱫᱤᱧᱟ᱾ ᱮᱦᱮ ᱥᱮ ᱤᱧ ᱦᱚᱸ ᱩᱰᱩᱝ ᱠᱟᱹᱱᱟᱹᱧ ᱦᱟᱱᱛᱮ ᱠᱷᱚᱱᱟᱜ ᱤᱧ ᱦᱚᱸ ᱚᱱᱟ ᱫᱚᱧ ᱦᱤᱲᱤᱧ ᱠᱮᱫᱟ ᱟᱫᱚ ᱜᱟᱹᱰᱤ ᱥᱟᱰᱮ ᱫᱚ ᱥᱟᱰᱮ ᱠᱟᱱ ᱛᱟᱦᱮᱸ ᱜᱮᱭᱟ᱾ ᱟᱫᱚ ᱩᱱᱠᱤᱱ ᱦᱚᱸ ᱢᱤᱫᱴᱟᱝ ᱜᱚᱛᱤ ᱧᱚᱜ ᱨᱮᱜᱮ ᱠᱤᱱ ᱛᱟᱦᱮᱸ ᱠᱟᱱ ᱜᱮᱭᱟ, ᱵᱟᱝ ᱫᱚ ᱵᱟᱝ᱾
ᱟᱫᱚ ᱛᱟᱦᱚᱞᱮ ᱱᱟᱥᱮᱱᱟᱜ ᱤᱧ ᱩᱰᱩᱠ ᱠᱟᱱᱟ, ᱟᱨ ᱩᱱᱠᱤᱱ ᱦᱚ ᱥᱟᱭ ᱢᱮᱱᱛᱮ ᱠᱤᱱ ᱦᱮᱡ ᱱᱟᱠᱤᱱ᱾ ᱵᱨᱮᱠ ᱵᱨᱮᱠ ᱛᱮᱜᱮ ᱫᱷᱟᱠᱟ ᱠᱮᱫ-ᱟ ᱠᱤᱱ ᱚᱱᱟ ᱰᱤᱠᱥ ᱴᱷᱮᱱ ᱜᱮ ᱞᱟᱜᱟᱣᱱᱟ᱾ ᱤᱧ ᱫᱚ ᱵᱟᱹᱧ ᱵᱟᱡᱟᱣ ᱠᱟᱱᱟ ᱵᱟᱡᱟᱣ ᱫᱚ᱾
ᱩᱱᱠᱤᱱ?
ᱟᱫᱚ ᱩᱱᱠᱤᱱ ᱦᱚᱸ ᱵᱟᱹᱠᱤᱱ ᱵᱟᱡᱟᱣ ᱠᱟᱱᱟ, ᱩᱱᱠᱤᱱ ᱦᱚᱸ ᱥᱚᱡᱮ ᱜᱮᱭᱟᱠᱤᱱ ᱩᱱᱠᱤᱱ ᱫᱚ ᱥᱚᱡᱷᱮ ᱠᱤᱱ ᱫᱷᱟᱠᱟᱹᱧ ᱠᱟᱱᱟ ᱥᱮ, ᱤᱧ ᱫᱚ ᱜᱟᱸᱰᱮᱭ ᱠᱟᱱᱟᱹᱧ ᱥᱮ ᱜᱟᱹᱰᱤ ᱛᱮᱫ ᱠᱚᱸᱰᱮᱞᱱᱟ᱾ ᱜᱟᱹᱰᱤ ᱫᱚ ᱠᱚᱰᱮ ᱞᱚᱜ ᱜᱮᱭᱟ ᱥᱮ ᱚᱱᱟ ᱫᱚ᱾
ᱦᱩᱸᱻᱦᱩᱸᱻ᱾ ᱵᱟᱡᱟᱣ ᱠᱚᱫᱚ ᱵᱟᱢ ᱵᱟᱡᱟᱼᱟ ᱟᱨ ᱰᱤᱥ ᱫᱚ ᱱᱚᱣᱟ ᱤᱭᱟᱹ ᱦᱟᱭ ᱯᱤᱠᱟᱯ ᱜᱟᱹᱰᱤ ᱠᱚᱫᱚ ᱰᱤᱥ ᱫᱚ ᱦᱩᱭᱩᱜ ᱠᱟᱱᱟ ᱢᱟᱨᱟᱝ ᱜᱮ ᱛᱟᱦᱮᱱᱟ᱾ ᱛᱚ
ᱦᱮᱸ ᱟᱨ ᱚᱸᱰᱮ ᱜᱮ ᱯᱟᱲᱟᱣ ᱱᱟ ᱟᱨᱠᱤ᱾
ᱚᱱᱰᱮᱜᱮ ᱯᱟᱲᱟᱣ ᱱᱟ ᱦᱮᱸ ᱟᱨ ᱰᱤᱠᱥᱮ ᱯᱟᱤᱭᱟᱹ ᱰᱤᱠᱥᱮ ᱰᱤᱠᱥᱯᱮᱞᱮᱴ ᱱᱚᱴ ᱴᱚ ᱠᱟᱱᱟ ᱯᱟᱲᱟᱜ ᱠᱟᱱᱟ ᱠᱤ?
ᱯᱟᱲᱦᱟᱜ ᱫᱚ ᱵᱟᱝ ᱯᱟᱲᱦᱟᱜ ᱠᱟᱱᱟ ᱱᱟᱥᱮᱱᱟᱜ ᱵᱮᱱᱰ ᱠᱟᱱᱟ᱾
ᱵᱮᱱᱰ ᱠᱟᱱᱟ ᱟᱨᱠᱤ ᱪᱮᱫ ᱤᱭᱟᱹ ᱮᱸᱻ ᱟᱫᱚ ᱚᱱᱟ ᱠᱤ ᱥᱚᱡᱟ ᱜᱟᱱᱚᱜᱼᱟ, ᱰᱤᱠᱥ ᱥᱮ ᱠᱤᱪᱷᱩ ᱡᱟᱸᱦᱟᱸᱞᱮᱠᱟ ᱜᱟᱱᱚᱜᱼᱟ᱾
ᱚᱱᱟᱜᱮ ᱟᱫᱚ ᱟᱳᱨᱤᱧ ᱤᱫᱤᱭᱟᱛᱚ ᱤᱫᱤ ᱦᱩᱭᱩᱜᱼᱟᱥᱮ
ᱦᱮᱸ ᱥᱟᱹᱲᱤ ᱠᱟᱱᱟ ᱠᱤ? ᱠᱚ ᱱᱟᱥᱮᱱᱟᱜ ᱮ ᱞᱟᱜᱟᱜ ᱠᱟᱱ ᱞᱮᱠᱟ ᱞᱟ ᱛᱟᱭᱱᱚᱢ ᱨᱮᱭᱟᱜ ᱛᱚ ᱦᱮᱸ?
ᱵᱟᱝ ᱞᱟᱦᱟ ᱨᱮᱱᱟᱜ ᱛᱮᱱ ᱢᱮᱛᱟᱢ ᱠᱟᱱᱫᱩᱹᱧ ᱞᱟᱦᱟ ᱥᱮᱜ ᱠᱷᱚᱱᱟᱜ ᱮᱠᱥᱤᱰᱮᱱᱴ ᱫᱚ ᱦᱩᱭ ᱠᱟᱱᱟ ᱥᱮ, ᱞᱟᱦᱟᱥᱮᱫ ᱠᱷᱚᱱᱟᱜ ᱜᱟᱸᱰᱤ ᱠᱟᱛᱮ ᱠᱤᱱ ᱛᱟᱹᱯᱤᱧ ᱠᱟᱫᱤᱧᱟ᱾ ᱛᱷᱟᱥᱲᱟᱣ
ᱚ ᱟᱨ ᱪᱮᱫ ᱠᱚ ᱢᱮᱱᱟ ᱛᱟᱦᱚᱞᱮ ᱞᱟᱦᱟᱨᱮ ᱡᱩᱫᱤ ᱛᱟᱦᱞᱮ ᱤᱭᱟᱹ ᱵᱨᱮᱠ ᱥᱚᱢᱚᱭ ᱠᱤ ᱥᱟᱰᱮ ᱠᱟᱱᱟ ᱠᱤ? ᱠᱤᱝᱵᱟ ᱪᱟᱞᱩ ᱥᱩᱢᱚᱭ ᱚᱱᱠᱟᱢ ᱵᱩᱡ ᱫᱟ ᱠᱤ ᱵᱟᱝ ᱫᱟᱹᱲᱟᱜ ᱠᱟᱱᱟ᱾
ᱦᱮᱸ ᱵᱨᱮᱠ ᱜᱷᱟᱥᱟᱜ ᱠᱟᱱᱟ ᱵᱨᱮᱠ ᱥᱩᱨ ᱨᱮ᱾
ᱦᱚᱸ ᱛᱟᱦᱚᱞᱮ ᱚᱱᱟ ᱫᱚ ᱰᱤᱠᱥ ᱡᱩᱫᱤ ᱵᱟᱝ ᱯᱟᱲᱟᱜ ᱠᱟᱱᱟ ᱟᱹᱰᱤ ᱱᱤᱠᱩᱧ ᱫᱚᱦᱚ ᱢᱮ ᱦᱮᱸ ᱟᱨ ᱢᱤᱫ ᱫᱷᱟᱣ ᱧᱮᱞ ᱢᱮ ᱡᱩᱫᱤ ᱯᱟᱲᱟᱜ ᱠᱟᱱᱟ ᱦᱮᱸ
ᱦᱮᱸᱻ,
ᱛᱟᱦᱚᱞᱮ ᱪᱮᱧᱡ ᱜᱮ ᱵᱮᱴᱟᱨᱟ᱾ ᱠᱟᱨᱚᱱ ᱪᱮᱫᱟᱜ ᱤᱧ ᱢᱮᱛᱟᱢ ᱠᱟᱱᱟ ᱪᱮᱧᱡ ᱵᱷᱟᱹᱜᱮᱤᱭᱟ
ᱦᱮᱸᱻ᱾
ᱠᱟᱨᱚᱱ ᱦᱩᱭᱩᱜ ᱠᱟᱱᱟ ᱰᱤᱠᱥᱫᱚ ᱮᱢᱚᱱ ᱢᱤᱫᱴᱟᱝ ᱡᱤᱱᱤᱥ ᱦᱩᱭᱩᱜ ᱠᱟᱱᱟ᱾ ᱥᱮ ᱟᱢ ᱫᱚ ᱯᱟᱲᱟᱜ ᱠᱟᱱᱟ ᱱᱟᱥᱮᱱᱟᱜ ᱯᱟᱲᱟᱜ ᱛᱮᱫᱚ ᱚᱥᱩᱵᱤᱫᱟ ᱵᱟᱹᱱᱩᱜᱼᱟ᱾
ᱦᱮᱸᱻ᱾
ᱟᱡ ᱵᱟᱠᱷᱟᱱ ᱡᱩᱫᱤ ᱢᱤᱫ ᱫᱷᱟᱣ ᱡᱩᱫᱤ ᱤᱭᱟᱹᱭ ᱱᱟ ᱥᱮ ᱜᱟᱹᱰᱤ ᱵᱷᱟᱲᱟ ᱠᱟᱛᱮᱜ ᱤᱫᱤ ᱦᱩᱭᱩᱜ ᱛᱟᱢᱟ ᱟᱵᱟᱨ᱾ ᱵᱟᱝ ᱞᱟᱦᱟᱜ-ᱟ ᱢᱤᱫ ᱫᱷᱟᱣ ᱡᱩᱫᱤ ᱨᱟᱹᱯᱩᱫ ᱩᱛᱟᱹᱨ ᱱᱟ ᱥᱮ ᱵᱮᱱᱰ ᱯᱩᱨᱟᱹᱣ ᱮᱠᱫᱚᱢ ᱜᱟᱰᱤ ᱥᱤᱡᱳ-ᱟ᱾ ᱥᱤᱢ ᱩᱛᱟᱹᱨᱟᱭ ᱮᱠᱫᱚᱢ᱾
ᱦᱳᱭᱻᱦᱳᱭᱻ᱾
ᱟ ᱫᱚ ᱱᱩ ᱠᱟᱢᱵᱨᱮᱠ ᱫᱚ ᱠᱤᱢ ᱞᱟᱲᱟ ᱠᱮᱫᱟ ᱥᱮ ᱟᱢ ᱦᱚᱸ ᱟᱫᱚ ᱚᱝᱠᱟ ᱫᱚ ᱵᱟᱝ ᱛᱚ ᱯᱩᱨᱟᱹ ᱮᱠᱫᱚᱢ ᱡᱟᱢ ᱜᱚᱫᱟᱭ ᱟᱱᱟ ᱾ ᱮᱠᱥᱤᱰᱮᱱᱴ ᱠᱚ ᱦᱩᱭᱩᱜᱼᱟ, ᱡᱚᱠᱷᱚᱱ ᱵᱟᱭᱤᱠ ᱠᱚᱢ ᱧᱮᱞᱟ ᱠᱩᱴᱩᱝ ᱠᱟᱛᱮ ᱠᱚ ᱤᱫᱤᱭᱟ ᱪᱮᱫᱟᱜ ᱡᱟᱦᱟᱸ ᱰᱤᱥ ᱠᱚ ᱛᱟᱦᱮᱱᱟ᱾ ᱵᱟᱝ ᱞᱟᱦᱟᱜᱼᱟ, ᱛᱚ ᱯᱩᱨᱟᱹ ᱜᱮ ᱪᱟᱠᱟ ᱡᱟᱢ ᱠᱟᱜᱼ ᱟᱭ᱾
ᱦᱳᱭ ᱦᱳᱭ ᱵᱟᱝ ᱵᱟᱝ ᱵᱮᱱᱰ ᱜᱮ ᱵᱮᱱᱰ ᱠᱟᱱᱟ ᱦᱮᱸ ᱥᱮ ᱵᱟᱝ?
ᱮᱠᱷᱚᱱᱮ ᱦᱩᱭᱩᱜᱼᱟ ᱞᱟᱭᱥᱮᱱᱥ ᱮᱢ ᱠᱚᱨᱟᱣ ᱠᱮᱫᱟ ᱥᱮ ᱵᱟᱝ ᱛᱟᱦᱞᱮ?
ᱟᱹᱣᱨᱤ
ᱮᱯᱞᱟᱭ ᱠᱟᱢ ᱚᱱᱞᱟᱭᱤᱱ ᱛᱮ ᱮᱯᱞᱟᱭ ᱠᱟᱢ᱾ ᱟᱫᱷᱟᱨ ᱠᱟᱰ ᱟᱯᱰᱮᱴ ᱢᱮᱱᱟᱜᱼᱟ ᱛᱟᱢᱟ ᱛᱚ?
ᱦᱮᱸ ᱢᱮᱱᱟᱜ ᱠᱟᱫᱟ ᱾
ᱛᱟᱦᱞᱮ ᱚᱱᱞᱟᱭᱤᱱ ᱛᱮ ᱮᱯᱞᱟᱭ ᱢᱮ ᱤᱧ ᱡᱚᱠᱷᱚᱱ ᱞᱟᱭᱥᱮᱱᱥ ᱤᱧ ᱫᱚ ᱟᱸ ᱱᱤᱡᱮ ᱛᱮᱜᱤᱧ ᱮᱯᱞᱟᱭ ᱞᱮᱫᱟ ᱦᱮᱸ᱾
ᱦᱮᱸ
ᱚᱱᱞᱟᱭᱤᱱ ᱛᱮᱜᱮ ᱯᱚᱨᱤᱠᱷᱟᱧ ᱮᱢ ᱞᱮᱜᱼᱟ᱾
ᱟᱪᱪᱷᱟ
ᱮᱯᱞᱟᱭ ᱠᱮᱫᱟᱢ ᱮᱯᱞᱟᱭ ᱠᱮᱛᱨᱮ ᱜᱮ ᱛᱤᱦᱧ ᱮᱯᱞᱟᱭ ᱠᱮᱫᱟ ᱛᱮᱦᱤᱧ ᱜᱮ ᱟᱨ ᱯᱚᱨᱛᱷᱚᱢ ᱫᱚ ᱟᱢ ᱫᱚ ᱟᱸ ᱟᱲᱟᱭᱥᱚ ᱴᱟᱠᱟ ᱥᱮ ᱛᱤᱱᱟᱹᱜ ᱮᱢ ᱦᱩᱭᱩᱜᱼᱟ ᱴᱷᱤᱠ ᱟᱪᱷᱮ
ᱟᱸ
ᱚᱱᱟᱢ ᱮᱢ ᱠᱮᱫᱟ ᱯᱚᱨᱤᱠᱷᱟ ᱚᱱᱟ ᱯᱚᱨᱤᱠ ᱯᱷᱚᱨᱚᱢ ᱯᱮᱨᱮᱡ ᱠᱮᱫᱟ ᱠᱮᱫᱟ ᱛᱟᱯᱚᱨ‌ ᱚᱱᱟᱢ ᱯᱩᱨᱤᱠᱷᱟ ᱪᱮᱫᱟ ᱮᱢ ᱠᱮᱫᱟ᱾ ᱯᱟᱥ ᱠᱮᱜ ᱠᱷᱟᱡ ᱫᱚ ᱡᱩᱫᱟᱹ ᱫᱚ ᱫᱚᱥᱴᱤ ᱠᱩᱥᱪᱮᱱ ᱦᱤᱡᱩᱜᱼᱟ ᱵᱩᱡᱫᱟᱢ᱾
ᱦᱩᱸ
ᱫᱚᱥᱴᱤ ᱢᱚᱫᱷᱮ ᱟᱢᱫᱚ ᱪᱷᱚᱭ ᱧᱟᱢ ᱜᱮ ᱞᱟᱜᱟᱣ ᱢᱮᱭᱟ ᱚᱱᱟᱢ ᱠᱚᱨᱟᱣ ᱠᱮᱫᱟ ᱫᱩ ᱢᱤᱱᱴ ᱯᱚᱨᱮᱜᱮ ᱟᱢ ᱫᱚ ᱚᱠᱚᱭ ᱜᱤᱫᱽᱨᱟᱹ ᱥᱟᱛᱮ ᱪᱷᱚᱴᱤᱢ ᱠᱚᱨᱟᱣ ᱠᱮᱫᱟ ᱛᱚ ᱫᱩ ᱢᱤᱱᱤᱴ ᱯᱚᱨᱮ ᱜᱮ ᱟᱢ ᱫᱚ ᱞᱟᱱᱟ ᱛᱮᱢ ᱧᱟᱢ ᱮᱫᱟ
ᱩᱸ
ᱞᱟᱱᱱᱟ ᱟᱫᱚ ᱪᱷᱚ ᱢᱟᱥ ᱵᱷᱮᱞᱤᱞᱤᱴᱤ ᱛᱟᱦᱮᱱᱟ ᱟᱫᱚ ᱮ ᱡᱮ ᱦᱤᱞᱳᱜ ᱞᱟᱱᱱᱟᱨ ᱨᱮᱢ ᱧᱟᱢᱟ ᱛᱤᱦᱤᱧ ᱢᱟ ᱚᱝᱠᱟ ᱞᱟᱨᱱᱟᱨ ᱮᱢ ᱧᱟᱢ ᱠᱮᱫᱟ ᱛᱤᱦᱤᱧ ᱠᱷᱚᱱᱟᱜ ᱪᱷᱚ ᱢᱟᱥ ᱢᱩᱫ ᱵᱷᱤᱛᱤᱨ ᱨᱮ ᱟᱢ ᱰᱨᱟᱭᱵᱷᱤᱝ ᱞᱟᱭᱥᱮᱱᱥ ᱠᱚᱨᱟᱣ ᱜᱮ ᱞᱟᱜᱟᱣ ᱢᱮᱭᱟ, ᱟᱫᱚ ᱰᱨᱟᱭᱵᱷᱤᱝ ᱞᱟᱭᱥᱮᱱᱥ ᱮ ᱮᱯᱞᱟᱭ ᱞᱟᱹᱜᱤᱜ ᱫᱚ ᱟᱵᱟᱨ ᱚᱱᱟ ᱞᱟᱨᱱᱟᱨ ᱡᱚᱠᱷᱚᱢ ᱠᱩᱞᱟ ᱮᱱᱦᱤᱞᱳᱜ ᱠᱷᱚᱱ ᱮᱠᱢᱟᱥ ᱯᱚᱨ ᱮᱯᱞᱟᱭᱮᱢ ᱧᱟᱢᱟ ᱞᱟᱱᱟ ᱤᱭᱟᱹ ᱰᱨᱟᱭᱵᱷᱤᱝ ᱞᱟᱭᱥᱮᱱᱥ ᱞᱟᱹᱜᱤᱜ᱾
ᱚᱸ
ᱚᱱᱟᱢ ᱠᱚᱨᱟᱣ ᱞᱮᱠᱷᱟᱱ ᱜᱮ ᱟᱫᱚ ᱴᱨᱟᱭᱮᱞ ᱮᱢᱮᱢ ᱪᱟᱞᱟᱣ ᱞᱮᱱᱠᱷᱟᱱ ᱜᱮ᱾ ᱴᱨᱟᱭᱟᱞ ᱫᱚ ᱱᱚᱣᱟ ᱠᱚᱨᱮ ᱚ ᱵᱮᱥᱤ ᱡᱟᱭᱜᱟ ᱨᱮᱜᱮ ᱛᱚ ᱢᱟᱱᱮ ᱦᱮᱸ ᱵᱟᱝᱞᱟ ᱪᱟᱨ ᱦᱮᱸ ᱤᱝᱨᱮᱡᱤ ᱟᱴ ᱠᱚ ᱠᱚᱨᱟᱣ ᱚᱪᱚᱭᱮᱜ
ᱚ
ᱟᱫᱚ ᱱᱚᱣᱟ ᱤᱭᱟᱹ ᱦᱟᱭ ᱯᱤᱠᱟᱯ ᱵᱩᱞᱮᱴ ᱯᱷᱩᱞᱮᱴ ᱨᱚᱭᱮᱞ ᱮᱱᱯᱷᱤᱞᱤ ᱚᱱᱟ ᱠᱚᱫᱚ ᱠᱟᱭᱮᱠᱴᱤ ᱫᱚ ᱵᱟᱢ ᱤᱭᱟᱹ ᱫᱟᱲᱮᱭᱟᱜᱼᱟ ᱴᱨᱟᱭᱟᱞ ᱫᱚ ᱵᱟᱢ ᱫᱟᱲᱮᱭᱟᱜᱼᱟ᱾
ᱩᱸ
ᱤᱧᱫᱚ ᱨᱚᱭᱮᱞ ᱠᱚ ᱚᱱᱟ ᱠᱚ ᱵᱟᱭᱤᱠ ᱛᱮᱫᱚ ᱴᱨᱟᱭᱮᱞ ᱫᱚ ᱮᱢ ᱫᱚ ᱵᱟᱝ ᱜᱟᱱᱚᱜᱼᱟ᱾
ᱵᱟᱠᱚ ᱮᱢ ᱦᱚᱪᱚᱜᱼᱟ ᱥᱮ ᱪᱮᱜ?
ᱮᱢ ᱫᱚ ᱢᱟ ᱟᱫᱚ ᱵᱟᱢ ᱟᱹᱪᱩ ᱫᱟᱲᱮᱜᱼᱟ ᱛᱚ᱾
ᱦᱮᱸ ᱱᱟᱥᱮᱱᱟᱜ ᱡᱮᱞᱮᱧ ᱧᱚᱜ ᱜᱮᱭᱟ ᱛᱚ᱾
ᱡᱮᱞᱮᱧ ᱢᱟᱱᱮ ᱫᱚᱢᱮ ᱜᱮ ᱵᱮᱥ ᱫᱚ ᱦᱩᱭᱩᱜ ᱠᱟᱱᱟ ᱦᱟᱱᱟ ᱥᱤᱰᱤ ᱰᱮᱞᱟᱠᱥ ᱦᱮᱨᱚᱦᱩᱱ ᱰᱟ ᱞᱟᱦᱟ ᱛᱮᱱᱟᱜ ᱡᱟᱦᱟᱸ ᱵᱟᱹᱭᱤᱠ ᱠᱚ ᱵᱟᱝ ᱛᱟᱦᱮᱸ ᱠᱟᱱᱟ᱾ ᱚᱱᱟ ᱠᱚᱜᱮ ᱫᱚᱨᱠᱟᱨᱟᱭ᱾ ᱟᱫᱚ ᱤᱧ ᱢᱤᱜ ᱦᱚᱲ ᱪᱮᱜ ᱢᱤᱛᱤᱧ ᱠᱟᱱᱟ ᱵᱟᱲᱟᱭᱟᱢ ᱢᱮᱱᱫᱟᱭ ᱛᱟᱦᱚᱞᱮ ᱚᱱᱠᱟ ᱵᱟᱭᱤᱠ ᱚᱱᱠᱟ ᱢᱮᱱᱫᱟᱭ ᱵᱟᱭᱤᱠ ᱵᱟᱹᱧ ᱤᱫᱤᱭ ᱫᱟ᱾ ᱤᱧ ᱫᱚ ᱮᱠᱥᱮᱞ ᱦᱟᱱᱰᱨᱮᱰ ᱤᱧ ᱤᱫᱤᱭᱟ ᱢᱮᱛᱟᱭ ᱠᱟᱹᱱᱟᱹᱧ ᱚᱱᱟ ᱫᱚ ᱜᱮᱭᱟᱨ ᱵᱟᱱᱩᱜ ᱫᱚ ᱟᱢ ᱡᱚᱠᱷᱚᱱ ᱫᱷᱚᱨᱚᱢ ᱮᱢ ᱯᱮ ᱪᱟ ᱦᱮᱸ ᱚᱸᱰᱮ ᱢᱤᱛᱟᱭ ᱠᱟᱱᱟ ᱠᱟᱛ ᱚᱱᱟ ᱜᱮ ᱚᱞ ᱢᱮᱱᱟᱜ ᱛᱚ ᱜᱤᱭᱟᱨ ᱟᱨ ᱩᱭᱤᱛᱷ ᱫᱟᱣᱩᱴ ᱜᱮᱤᱭᱟᱨ ᱢᱮᱱᱟᱜ-ᱟ ᱛᱚ᱾ ᱟᱢ ᱡᱟᱦᱟᱸᱴᱟᱢ ᱯᱮᱨᱮᱡᱟ ᱟᱢ ᱡᱩᱫᱤ ᱢᱮᱱᱟ ᱤᱧ ᱫᱚ ᱜᱮᱭᱟᱨ ᱫᱤ ᱫᱚ ᱵᱟᱝ ᱠᱟᱱ ᱛᱤᱧᱟᱹ ᱥᱠᱩᱴᱤ ᱠᱟᱱ ᱛᱤᱧᱟ ᱛᱟᱦᱞᱮ ᱟᱢ ᱫᱚ ᱩᱭᱤᱛᱷ ᱟᱣᱩᱴ ᱜᱮᱭᱟᱨ ᱠᱚᱨᱟᱣ ᱜᱮ ᱦᱩᱭᱩᱜ ᱛᱟᱢ ᱫᱚ᱾ ᱩᱭᱤᱛᱷ ᱟᱣᱩᱴ ᱜᱮᱭᱟᱨᱮᱢ ᱤᱫᱤ ᱤᱭᱟᱹ ᱠᱚᱨᱟᱣᱟ ᱟᱨ ᱦᱟᱱᱟ ᱦᱤᱨᱳ ᱦᱩᱱᱰᱟᱢ ᱪᱟᱹᱞᱩᱭᱟ᱾ ᱱᱚᱣᱟ ᱫᱚ ᱵᱟᱝ ᱜᱟᱱᱚᱜᱼᱟ᱾ ᱟᱢ ᱵᱚᱨᱚ ᱜᱮᱭᱟᱨ ᱫᱤᱭᱮ ᱡᱩᱫᱤᱢ ᱠᱚᱨᱟᱣ ᱞᱮᱠᱷᱟᱱ ᱫᱚ ᱡᱚᱛᱚ ᱨᱮ ᱠᱟᱡᱮ ᱮᱢ ᱛᱟᱢᱟ᱾
ᱴᱷᱤᱠ ᱴᱷᱤᱠ᱾
ᱦᱮᱸ ᱛᱟᱦᱚᱞᱮ ᱢᱮᱱᱫᱤᱧ ᱛᱟᱦᱚᱞᱮ ᱜᱮᱭᱟᱨ ᱫᱤᱭᱮᱧ ᱠᱚᱨᱟᱣ ᱢᱮ ᱡᱚᱛᱚ ᱦᱚᱲ ᱠᱚ ᱢᱮᱱᱟ ᱵᱷᱟᱹᱜᱮ ᱜᱮᱭᱟ᱾
ᱦᱩᱸ᱾
ᱦᱮᱸ ᱜᱮᱭᱟᱨ ᱤᱭᱟᱹ ᱩᱭᱤᱛᱟᱣᱩᱴ ᱜᱮᱤᱭᱟᱨ ᱤᱧ ᱠᱚᱨᱟᱣᱟ ᱟᱨ ᱦᱟᱱᱟ ᱤᱧ ᱠᱚᱨᱟᱣᱟ ᱛᱟᱦᱞᱮ ᱟᱢ ᱫᱚ ᱥᱟᱵ ᱞᱮᱱᱠᱷᱟᱱ ᱫᱚᱠᱚ ᱯᱷᱟᱭᱤᱱ ᱢᱮ ᱜᱮᱭᱟ᱾
ᱠᱟᱛᱷᱟ ᱫᱚ ᱜᱮᱭᱟᱥᱮ᱾
ᱱᱚᱣᱟ ᱫᱟᱬᱟ ᱫᱟᱬᱟᱱ ᱪᱟᱞᱟᱜ ᱥᱟᱱᱟᱭᱮᱫ ᱢᱮᱭᱟ ᱥᱮ ᱵᱟᱝ? ᱫᱟᱬᱟᱱ ᱵᱚᱞᱛᱮ ᱤᱭᱟᱹ ᱚᱱᱟ ᱵᱚᱨᱥᱟ ᱨᱮ᱾
ᱵᱚᱨᱥᱟ ᱨᱮ ᱫᱟᱬᱟ ᱫᱚ ᱩᱱᱟᱹᱜ ᱵᱮᱥ ᱫᱚ ᱵᱟᱝ ᱟᱹᱭᱠᱟᱹᱜ ᱠᱟᱱᱟ ᱦᱮᱸᱥᱮ ᱫᱟᱜ ᱟᱠᱟᱭ ᱯᱤᱴᱤᱠ ᱯᱤᱴᱤᱠ ᱧᱚᱜ ᱚᱠᱟ ᱥᱩᱠᱷᱮᱢ ᱫᱟᱬᱟ ᱫᱟᱲᱮᱭᱟᱜᱼᱟ ᱚᱱᱟ ᱪᱟᱨ ᱪᱟᱠᱷᱟ ᱛᱚ ᱟᱨ ᱵᱟᱝ ᱠᱟᱱᱟ᱾ ᱠᱚᱜᱼᱟ ᱛᱟᱦᱚᱞᱮ ᱫᱟᱜᱽ ᱠᱮᱭᱟᱭ ᱡᱟᱹᱯᱩᱫᱟᱭ ᱞᱚᱞᱚ ᱟᱭ ᱥᱮᱛᱩᱝ ᱟᱭ ᱟᱨᱟᱢ ᱥᱮᱼᱼ
ᱛᱟᱹᱣ ᱛᱟᱹᱣ ᱪᱟᱨᱪᱟᱠᱟ ᱛᱮᱦᱚᱸ ᱵᱚᱨᱥᱟ ᱫᱤᱱ ᱠᱤᱼᱼ ᱫᱟᱬᱟᱱ ᱠᱟᱱᱟ ᱠᱤ ᱡᱟᱹᱯᱩᱫ ᱫᱤᱱ ᱠᱤ ᱚᱱᱟᱼᱼ ᱪᱟᱹᱞᱩ ᱨᱮᱭᱟᱜ ᱡᱟᱦᱟᱸ ᱢᱤᱫᱴᱟᱹᱝ ᱪᱟᱹᱞᱩ ᱨᱮᱭᱟᱜ ᱡᱟᱦᱟᱸ ᱨᱟᱹᱥᱠᱟᱹ ᱚᱱᱟ ᱦᱚᱸᱛᱚ ᱵᱟᱢ ᱧᱟᱢᱟ ᱥᱮ᱾ ᱦᱟᱞᱠᱟ ᱡᱩᱫᱤ ᱫᱟᱜᱟᱭ ᱛᱟᱦᱚᱞᱮ ᱡᱷᱤᱯᱤᱨ ᱡᱷᱤᱯᱤ ᱫᱟᱜᱼᱟᱭ ᱛᱟᱦᱚᱞᱮ ᱚᱱᱟ ᱫᱚ ᱢᱚᱡᱽ ᱜᱮ ᱵᱩᱡᱟᱹᱜᱼᱟ ᱴᱷᱤᱠ ᱟᱪᱷᱮ᱾
ᱦᱳᱭ ᱦᱳᱭ ᱦᱳᱭ᱾
ᱟᱫᱚ ᱚᱱᱟ ᱠᱷᱚᱱ ᱡᱚᱠᱷᱚᱱ ᱮᱠᱫᱚᱢ ᱡᱩᱨᱮ ᱫᱟᱜᱟ ᱥᱮ ᱛᱚᱠᱷᱚᱱ ᱫᱚ ᱜᱟᱹᱰᱤ ᱪᱟᱹᱞᱩ ᱦᱚᱸ ᱞᱟᱦᱟ ᱥᱮᱫ ᱵᱟᱢ ᱧᱮᱞ ᱧᱟᱢ ᱟᱛᱚ᱾
ᱦᱩᱸ ᱦᱩᱸ᱾
ᱵᱤᱥᱮᱥ ᱠᱚᱨᱮ ᱫᱚ ᱠᱟᱹᱴᱤᱡᱽ ᱜᱟᱹᱰᱤ ᱫᱚᱼᱼ ᱠᱚᱫᱚ ᱞᱟᱦᱟ ᱠᱚᱨᱮ ᱫᱚ ᱠᱟᱹᱴᱤᱡ ᱟᱹᱨᱥᱤ ᱠᱟᱹᱴᱤᱡᱚᱜᱼᱟ ᱥᱮ ᱛᱟᱦᱚᱞᱮ ᱫᱟᱜ ᱠᱷᱟᱱ ᱫᱚ ᱟᱫᱚᱼᱼ ᱵᱟᱝ ᱧᱮᱞ ᱧᱟᱢᱚᱜᱼᱟ᱾ ᱵᱟᱥ ᱠᱚᱨᱮ ᱵᱟᱢ ᱧᱮᱞᱟ ᱡᱚᱠᱷᱚᱱ ᱵᱮᱥᱤ ᱫᱟᱜᱟᱭᱼᱼ ᱛᱚᱠᱷᱚᱱ ᱫᱚ ᱜᱟᱹᱰᱤ ᱟᱫᱚᱢ ᱥᱚᱢᱚᱭ ᱫᱚ ᱛᱤᱸᱜᱩ ᱠᱟᱜᱼᱟ᱾ ᱛᱤᱸᱜᱩ ᱫᱚ ᱠᱚ ᱛᱤᱸᱜᱩᱭᱟ ᱡᱩᱫᱤ ᱥᱮᱨᱚᱠᱚᱢ ᱫᱟᱜ ᱠᱷᱟᱱ ᱫᱚ᱾
ᱦᱳᱭ᱾ ᱟᱨ ᱫᱚᱢᱮ ᱡᱩᱫᱤ ᱡᱩᱫᱤ ᱵᱟᱝ ᱫᱤᱥᱟᱹᱜ ᱮᱠᱟᱞᱜᱮ ᱞᱟᱦᱟ ᱥᱮᱱᱟᱜ ᱚᱱᱟ ᱠᱷᱟᱹᱛᱤᱨ
ᱤᱧ ᱚᱱᱠᱟ ᱢᱤᱫ ᱫᱷᱟᱣ ᱵᱟᱥ ᱨᱮᱧ ᱫᱮᱡ ᱠᱟᱱ ᱛᱟᱦᱮᱸᱱᱟ᱾ ᱫᱟᱜ ᱮᱫᱟ ᱠᱚ ᱰᱟᱭᱵᱷᱟᱨ ᱠᱚ ᱢᱮᱛᱟᱭ ᱠᱟᱱᱟ ᱵᱟᱥ ᱫᱚ ᱛᱤᱸᱜᱩᱭ ᱢᱮ ᱛᱤᱸᱜᱩᱭ ᱢᱮ ᱱᱟᱥᱮ ᱱᱟᱜ ᱵᱚᱱ ᱛᱤᱸᱜᱩᱱ ᱟᱵᱚᱱ᱾ ᱛᱟᱯᱚᱨᱮᱢ ᱤᱫᱤᱭᱟ᱾ ᱟᱫᱚ ᱠᱤᱱᱛᱩ ᱵᱟᱥ ᱮ ᱢᱮᱱᱫᱟᱭ ᱧᱮᱞᱧᱟᱢ ᱫᱤᱧ ᱚᱱᱮ ᱮᱠᱟᱞ ᱜᱮ ᱵᱟᱹᱧ ᱧᱮᱞ ᱧᱟᱢᱟ ᱦᱮᱸ ᱟᱫᱚ ᱟᱹᱰᱤ ᱥᱚᱞᱳ ᱥᱚᱞᱳ ᱤᱫᱤᱭᱮᱫᱟᱭ ᱵᱟᱭ ᱧᱮᱞᱧᱟᱢ ᱮᱫᱟ ᱥᱮ᱾
ᱦᱳᱭ᱾
ᱚᱱᱟ ᱞᱟᱹᱜᱤᱫ ᱟᱨᱦᱚᱸ ᱡᱮ ᱠᱤᱪᱷᱩ
ᱢᱚᱴᱟᱢᱩᱴᱤ ᱛᱤᱸᱜᱩ ᱠᱟᱜ ᱨᱮᱦᱚᱢ ᱡᱟᱞᱟ ᱜᱮᱭᱟ ᱵᱟᱰᱟᱭᱟᱢ ᱡᱟᱦᱟᱸ ᱵᱟᱠᱚ ᱫᱤᱥᱟᱹᱭᱟᱠᱚ ᱡᱟᱦᱟᱸ ᱜᱮᱼᱼ ᱦᱤᱡᱩᱜ ᱟᱭ ᱟᱨᱦᱚᱸ ᱫᱷᱟᱲᱟᱭ ᱢᱮᱱᱛᱮ ᱮᱢᱟᱢᱟᱭ ᱵᱩᱡᱷᱟᱹᱣ ᱠᱮᱫᱟᱢ᱾ ᱚᱱᱟ ᱛᱮ ᱦᱚᱸ ᱡᱟᱞᱟ ᱜᱮᱭᱟ ᱥᱮ ᱾
ᱦᱩᱸ ᱮᱠᱥᱤᱰᱮᱱᱴ ᱚᱱᱠᱟ ᱛᱮᱜᱮ ᱦᱩᱭᱩᱜ ᱠᱟᱱᱟ ᱛᱚ ᱡᱟᱦᱟᱸ ᱠᱚ ᱜᱟᱹᱰᱤ ᱤᱭᱟᱹ ᱛᱳᱢᱟᱨ ᱨᱳᱰ ᱥᱟᱭᱤᱰ ᱨᱮ ᱠᱚ ᱛᱤᱸᱜᱩ ᱟᱠᱟᱱ ᱦᱮᱸ ᱟᱨ ᱧᱤᱫᱟᱹ ᱥᱚᱢᱚᱭ ᱠᱚ ᱫᱷᱟᱠᱠᱟ ᱜᱚᱫᱼᱼ
ᱦᱳᱭᱛᱳ ᱚᱱᱟ ᱛᱮᱧ ᱢᱮᱛᱟ ᱦᱟᱢ ᱠᱟᱱᱟ ᱡᱟᱦᱟᱸ ᱫᱚᱵᱚᱱ ᱞᱟᱹᱭᱟ ᱟᱢ ᱧᱮᱞ ᱢᱮ ᱡᱩᱫᱤ ᱞᱟᱝ ᱞᱟᱹᱭᱟ ᱡᱟᱦᱟᱸ ᱫᱚ ᱫᱤᱜᱷᱟ ᱨᱮ ᱚᱱᱟ ᱨᱮᱭᱟᱲ ᱫᱤᱱ ᱪᱮᱫ ᱞᱮᱠᱟ ᱫᱚᱢᱮ ᱥᱮ ᱠᱩᱣᱟᱹᱥᱟ ᱠᱩᱣᱟᱹᱥᱟ ᱟᱫᱚ ᱢᱤᱫ ᱫᱷᱟᱣ ᱡᱩᱫᱤ ᱡᱟᱦᱟᱸ ᱴᱷᱮᱱ ᱮᱠᱥᱤᱰᱮᱱᱴ ᱠᱟᱛᱮ ᱜᱟᱹᱰᱤ ᱛᱤᱸᱜᱩ ᱟᱠᱟᱱᱟ ᱟᱫᱚ ᱚᱱᱠᱟ ᱫᱷᱟᱭ ᱫᱷᱟᱲᱮ ᱵᱚᱦᱩ ᱥᱟᱺᱜᱤᱧ ᱞᱟᱹᱭᱤᱱ ᱦᱟᱹᱵᱤᱡᱽ ᱮᱠᱥᱤᱰᱮᱱᱴ ᱜᱮ ᱦᱩᱭ ᱤᱫᱤᱜᱼᱟ ᱚᱱᱟᱫᱚ ᱦᱟᱹᱭ ᱦᱟᱹᱭ ᱛᱮᱜᱮ ᱩᱱᱠᱩ ᱠᱚ ᱥᱮᱴᱮᱨᱚᱜᱼᱟ᱾ ᱫᱷᱟᱲᱟᱭ ᱢᱮᱱᱛᱮ ᱮᱢᱟᱜᱼᱟᱭ ᱚᱱᱠᱟ ᱠᱟᱛᱮᱜ ᱡᱩᱫᱤ ᱡᱚ ᱫᱚᱥᱴᱤ ᱥᱮ ᱯᱚᱱᱨᱚᱴᱤ ᱜᱟᱹᱲᱤ ᱫᱷᱟᱠᱠᱟᱧ ᱧᱮᱞ ᱠᱮᱫ ᱠᱚᱣᱟ ᱦᱮᱸ
ᱟᱫᱚ ᱪᱤᱠᱟᱹ ᱫᱟᱲᱮᱭᱟ ᱠᱚ ᱢᱟ ᱞᱟᱹᱭᱢᱮ ᱦᱮᱸ ᱥᱮ ᱟᱨ ᱩᱱᱠᱩ ᱦᱚᱸ ᱵᱩᱫᱽᱫᱷᱤ ᱠᱟᱛᱮᱫ ᱵᱟᱠᱚ ᱥᱮᱱ ᱫᱟᱲᱮᱭᱟᱜ ᱠᱟᱱᱟ ᱞᱟᱦᱟ ᱧᱚᱜ ᱥᱮᱫ ᱨᱮᱠᱚ ᱦᱚᱦᱚ ᱦᱚᱴᱚ ᱥᱮ ᱦᱚᱦᱚ ᱟᱠᱟ ᱥᱮ ᱢᱮᱛᱟ ᱟᱠᱚ ᱠᱚ ᱡᱮ ᱱᱚᱝᱠᱟ ᱞᱟᱦᱟᱨᱮ ᱮᱠᱥᱤᱰᱮᱱᱴ ᱦᱮᱱᱟᱜ ᱟᱠᱟᱫᱟ ᱟᱫᱚ ᱡᱚᱛᱚ ᱚᱸᱰᱮ ᱜᱮ ᱮᱠᱥᱤᱰᱮᱱᱴᱚᱜ ᱠᱟᱱᱟ ᱠᱚ ᱫᱷᱟᱲᱟᱭ ᱛᱟᱹᱯᱤᱧᱚᱜ ᱠᱟᱱᱟ ᱠᱚ ᱟᱨ ᱩᱰᱚᱠᱚᱜ ᱠᱟᱱᱟ ᱠᱚ ᱵᱟᱭᱨᱮ ᱨᱮ ᱛᱤᱸᱜᱩᱱ ᱠᱟᱱᱟ ᱟᱨᱚ ᱜᱚᱢᱛᱮ ᱠᱟᱟᱥᱟ ᱜᱟᱹᱲᱰᱤ ᱦᱤᱡᱩᱜ ᱠᱟᱱᱟ ᱟᱨᱚ ᱰᱷᱟᱭ ᱢᱮᱱᱛᱮ ᱮᱢᱟᱜ ᱠᱟᱱᱟ᱾ ᱟᱨ ᱦᱳᱭ ᱚᱱᱠᱟ ᱠᱟᱛᱮ ᱵᱚᱦᱩ ᱢᱟᱱᱮ ᱢᱤᱫ ᱫᱷᱟᱣ ᱡᱮᱦᱮᱛᱩ ᱵᱟᱨᱭᱟ ᱮᱠᱥᱤᱰᱮᱱᱴ ᱦᱩᱭ ᱪᱷᱚᱴ ᱩᱱ ᱥᱚᱢᱚᱭ ᱛᱟ ᱴᱟᱭᱯ ᱥᱮ ᱵᱷᱳᱨ ᱵᱷᱳᱨ ᱴᱟᱭ ᱟᱢ ᱥᱩᱨ ᱦᱚᱲ ᱡᱚᱛᱚ ᱠᱚ ᱵᱚᱞᱚ ᱞᱟᱜᱤᱫ
ᱮᱭ ᱠᱳᱞᱟᱢ ᱠᱟᱱᱟ
ᱦᱚᱸ᱾